ᱦᱮᱞᱳ ᱾ ᱦᱳᱭ ᱵᱚᱭᱦᱟ ᱨᱚᱲ ᱠᱚ ᱵᱮᱥ ᱞᱮᱠᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚᱻ ᱟᱪᱪᱷᱟ ᱟᱪᱪᱷᱟ᱾
ᱤᱧᱟᱹᱜ ᱟᱸᱡᱚᱢᱚᱜ ᱠᱟᱱᱟ?
ᱦᱳᱭ ᱟᱢᱟᱜ ᱦᱚᱸ ᱟᱸᱡᱚᱢ ᱚᱜ ᱠᱟᱱᱟ᱾ ᱛᱚ ᱵᱚᱭᱦᱟ ᱚᱠᱟ ᱞᱮᱠᱟ ᱢᱮᱱᱟᱜ ᱢᱮᱭᱟ?
ᱱᱟᱯᱟᱭ ᱜᱮ, ᱟᱞᱮ ᱠᱚᱫᱚ᱾ ᱟᱢᱜᱮ?
ᱦᱮᱸ ᱤᱧ ᱦᱚᱸ ᱵᱮᱥ ᱞᱮᱠᱟ ᱜᱮ ᱾ ᱚᱲᱟᱜ ᱠᱚᱨᱮ ᱡᱚᱛᱚ ᱦᱚᱲ ᱜᱮ ᱱᱟᱯᱟᱭ ᱜᱮᱛᱚ?
ᱟᱞᱮ ᱠᱚ ᱨᱮᱱ ᱫᱚ ᱡᱚᱛᱚ ᱜᱮ ᱱᱟᱯᱟᱭ ᱜᱮ᱾ ᱟᱯᱮ ᱨᱮᱱ ᱜᱮ?
ᱦᱩᱸ ᱟᱞᱮ ᱠᱚᱨᱮ ᱦᱚᱸ ᱱᱟᱯᱟᱭ ᱜᱮ᱾ ᱛᱟᱦᱚᱞᱮ ᱟᱯᱮ ᱥᱮᱫ ᱫᱚ ᱫᱟᱜ ᱡᱟᱹᱲᱤ ᱠᱚᱫᱚ ᱛᱤᱱᱟᱹᱜ ᱥᱟᱺᱜᱤᱧ?
ᱫᱟᱜ ᱡᱟᱹᱲᱤ ᱠᱚ ᱵᱚᱞᱛᱮ ᱚᱝᱠᱟ ᱫᱚ ᱵᱟᱝ ᱦᱳᱭᱳᱜ ᱠᱟᱱᱟ᱾
ᱚᱸᱻ᱾
ᱛᱷᱚᱲᱟ ᱛᱷᱚᱲᱟᱭ ᱫᱟᱜ ᱫᱟ, ᱟᱨ ᱯᱩᱨᱟᱹ ᱯᱩᱨᱟᱹ ᱫᱚ ᱵᱟᱭ ᱫᱟᱜ ᱫᱟ᱾ ᱟᱯᱮ ᱥᱮᱫ ᱫᱚ ᱚᱠᱟ ᱞᱮᱠᱟ?
ᱦᱩᱸ ᱟᱞᱮ ᱥᱮᱱ ᱦᱚᱸ ᱮᱠᱷᱚᱱ ᱦᱚᱸ ᱟᱹᱣᱨᱤ ᱫᱟᱜᱟ ᱪᱟᱥ ᱠᱟᱹᱢᱤ ᱠᱚᱦᱚᱸ ᱟᱹᱣᱨᱤ ᱞᱮ ᱮᱛᱚᱦᱚᱵᱟ᱾ ᱟᱫᱚ ᱟᱯᱮ ᱥᱮᱱ ᱫᱚ ᱪᱟᱥ ᱠᱟᱹᱢᱤ ᱠᱚᱫᱚ ᱯᱮ ᱮᱦᱚᱵ ᱮᱛᱚᱦᱚᱵ ᱠᱟᱫᱟ ᱥᱮ ᱵᱟᱝ?
ᱪᱟᱥ ᱠᱟᱹᱢᱤ ᱫᱚ ᱮᱛᱚᱦᱚᱵ ᱠᱟᱱᱟ ᱵᱟᱹᱭᱦᱟᱹᱲ ᱠᱚᱨᱮ ᱛᱷᱚᱲᱟ ᱛᱷᱩᱲᱤ ᱫᱟᱜ ᱵᱟᱹᱠᱤ ᱵᱟᱫ ᱵᱟᱹᱫᱽ ᱠᱚᱨᱮ ᱫᱚ ᱦᱟᱸᱜ, ᱵᱟᱝ ᱦᱩᱭ ᱵᱟᱲᱟᱣ ᱠᱟᱱᱟ᱾ ᱢᱟᱱᱮ, ᱯᱩᱨᱟᱹ ᱯᱩᱨᱤ ᱵᱟᱭ ᱫᱟᱜ ᱠᱟᱛᱮᱫ ᱚᱱᱟ ᱜᱟᱹᱪᱷᱤ ᱠᱚᱦᱚᱸ ᱵᱟᱝ ᱞᱟᱹᱴᱩ ᱠᱟᱱ ᱛᱮ ᱚᱝᱠᱟ ᱯᱩᱨᱟᱹ ᱯᱩᱨᱤ ᱫᱚ ᱪᱟᱥ ᱫᱚ ᱟᱹᱣᱨᱤ ᱦᱳᱭ ᱫᱚ ᱦᱳᱭᱳᱜ ᱠᱟᱱᱟ ᱚᱝᱠᱟ ᱟᱥᱟᱲ ᱵᱚᱸᱜᱟ ᱞᱮᱠᱟ ᱪᱟᱥ ᱫᱚ ᱵᱟᱝ ᱦᱳᱭᱳᱜ ᱠᱟᱱᱟ᱾
ᱟᱪᱪᱷᱟ ᱟᱪᱪᱷᱟ᱾
ᱦᱩᱸ᱾
ᱦᱩᱸ᱾
ᱟᱯᱮ ᱠᱚ ᱥᱮᱡ ᱫᱚ ᱯᱩᱨᱟᱹᱭ ᱫᱟᱜ ᱫᱟ᱾
ᱟᱞᱮ ᱥᱮᱱ ᱦᱚᱸ ᱫᱟᱜ ᱠᱚᱢᱟ ᱟᱹᱰᱤ ᱜᱮ ᱚᱵᱷᱟᱵ ᱜᱮᱭᱟ ᱮᱠᱷᱚᱱ, ᱠᱷᱮᱛ ᱠᱚᱨᱮ ᱫᱟᱜ ᱠᱚᱜᱮ ᱟᱹᱣᱨᱤ ᱛᱤᱸᱜᱩᱱᱟ, ᱚᱱᱟ ᱠᱷᱟᱹᱛᱤᱨ ᱪᱟᱥ ᱠᱟᱹᱢᱤ ᱦᱚᱸ ᱵᱟᱞᱮ ᱮᱦᱚᱵ ᱫᱟᱲᱮᱭᱟᱜ ᱠᱟᱱᱟ ᱟᱯᱷᱚᱨ ᱢᱟᱞᱮ ᱟᱯᱷᱚᱨ ᱠᱟᱜ ᱜᱮ ᱟᱫᱚ ᱦᱟᱨᱟ ᱦᱚᱸ ᱦᱟᱨᱟᱣ ᱠᱟᱱᱟ ᱟᱫᱚ ᱦᱚᱸᱜᱼᱚᱭ ᱫᱟᱜ ᱡᱟᱹᱲᱤ ᱵᱟᱝ ᱠᱷᱟᱹᱛᱤᱨ ᱛᱮ ᱵᱟᱝᱞᱮ ᱮᱛᱚᱦᱚᱵ ᱫᱟᱲᱮᱜ ᱠᱟᱱᱟ ᱾ ᱛᱟᱦᱚᱞᱮ ᱵᱚᱭᱦᱟ ᱟᱫᱚ ᱚᱠᱟ ᱥᱟᱛᱟᱢ ᱪᱮᱛᱟᱱ ᱞᱟᱝ ᱨᱚᱯᱚᱲᱟ ᱠᱟᱹᱴᱤᱡ ᱞᱟᱹᱭ ᱛᱟᱞᱟᱝ ᱢᱟ?
ᱟᱢ ᱫᱚ, ᱞᱟᱹᱭ ᱛᱟᱞᱟᱝ ᱢᱮ ᱟᱢ ᱜᱮ᱾
ᱟᱪᱪᱷᱟ ᱛᱟᱦᱚᱞᱮ ᱮᱠᱷᱚᱱ ᱫᱚ ᱪᱟᱥ ᱠᱟᱹᱢᱤ ᱫᱤᱱ ᱛᱚ ᱛᱟᱦᱚᱞᱮ ᱚᱱᱟ ᱪᱟᱥ ᱠᱟᱹᱢᱤ ᱵᱟᱨᱮ ᱛᱮᱜᱮ ᱠᱟᱹᱴᱤᱡ ᱞᱟᱝ ᱨᱚᱯᱚᱲ ᱞᱮᱱ ᱜᱮ ᱦᱮᱸ ᱵᱟᱝ?
ᱦᱮᱸ᱾
ᱦᱳᱭ ᱦᱳᱭ ᱦᱳᱭ, ᱛᱟᱦᱚᱞᱮ ᱵᱚᱭᱦᱟ ᱞᱟᱹᱭ ᱢᱮ ᱡᱮ ᱟ ᱯᱮ ᱫᱚ ᱥᱮᱨᱢᱟ ᱨᱮ ᱛᱤᱱᱟᱹᱜ ᱫᱷᱟᱣ ᱯᱮ ᱪᱟᱥ ᱛᱟᱦᱮᱸᱱᱟ?
ᱟᱞᱮ ᱢᱟᱛᱚ ᱥᱮᱨᱢᱟ ᱨᱮᱫᱚ ᱢᱤᱫ ᱫᱷᱟᱣ ᱜᱮᱞᱮ ᱪᱟᱥ ᱛᱟᱦᱮᱸᱱ, ᱢᱟᱱᱮ ᱢᱤᱫ ᱫᱷᱟᱣ ᱱᱚᱝᱠᱟ, ᱵᱚᱨᱥᱟ ᱫᱤᱱ ᱜᱮᱞᱮ ᱪᱟᱥ ᱛᱟᱦᱮᱸᱱᱟ ᱟᱨ ᱚᱱᱟᱜᱮ ᱥᱟᱨᱟ ᱜᱚᱴᱟ ᱵᱚᱪᱷᱚᱨᱞᱮ ᱡᱚᱢ ᱛᱟᱦᱮᱸᱱᱟ ᱟᱨ ᱚᱝᱠᱟ ᱜᱮ᱾
ᱟᱪᱪᱷᱟ ᱟᱪᱪᱷᱟ᱾
ᱟᱯᱮ ᱥᱮᱱ ᱫᱚ ᱚᱠᱟ ᱞᱮᱠᱟ ᱛᱟᱦᱚᱞᱮ?
ᱦᱳᱭ ᱟᱞᱮ ᱥᱮᱱ ᱦᱚᱸ ᱥᱮᱨᱢᱟ ᱨᱮ ᱢᱤᱫ ᱫᱷᱟᱣ ᱜᱮᱞᱮ ᱪᱟᱥᱟ ᱦᱚᱸᱜᱼᱚᱭ ᱥᱮᱨᱢᱟ ᱫᱟᱜ ᱡᱟᱹᱲᱤ ᱩᱯᱚᱨ ᱱᱤᱨᱵᱷᱚᱨ ᱠᱟᱛᱮᱜ ᱜᱮ, ᱮ, ᱟᱯᱮ ᱫᱚ ᱦᱚᱭᱛᱚ ᱚᱝᱠᱟ ᱫᱟᱜ ᱠᱚ ᱨᱮᱱᱟᱜ ᱵᱮᱵᱚᱥᱛᱷᱟ ᱠᱚ ᱢᱮᱱᱟᱜ ᱟᱠᱟᱫᱟ ᱥᱮ ᱵᱟᱝ?
ᱪᱟᱥ ᱞᱟᱹᱜᱤᱫ ᱫᱚ ᱚᱝᱠᱟ ᱵᱮᱵᱚᱥᱛᱷᱟ ᱵᱟᱹᱱᱩᱜ ᱠᱟᱜ ᱜᱮᱭᱟ ᱢᱟᱱᱮ, ᱪᱮᱫ ᱞᱮᱠᱟ ᱵᱮᱵᱚᱥ ᱛᱟ ᱢᱮᱱ ᱦᱚᱪᱚᱭᱫᱟ?
ᱚᱱᱠᱟ ᱫᱟᱜ ᱠᱚᱨᱮᱱᱟᱜ ᱵᱮᱵᱚᱥᱛᱷᱟ ᱫᱟᱜ ᱤᱭᱟᱹ ᱪᱟᱥ ᱞᱟᱹᱜᱤᱫ ᱛᱚ ᱟᱵᱚ ᱫᱚ ᱫᱟᱜ ᱫᱚ ᱟᱹᱰᱤ ᱜᱮ ᱞᱟᱹᱠᱛᱤᱭᱟᱱ ᱛᱟᱵᱚᱱᱟ ᱛᱟᱦᱚᱞᱮ, ᱚ᱾
ᱟᱞᱮ ᱫᱚ ᱯᱩᱨᱟᱹ ᱥᱮᱨᱢᱟ ᱡᱟᱹᱲᱤ ᱵᱷᱚᱨᱥᱟ᱾
ᱚ᱾
ᱦᱮᱸ ᱟᱯᱮ ᱥᱮᱱ ᱫᱚ ᱚᱱᱠᱟ ᱢᱮᱱᱟᱜ-ᱟ ᱥᱮ ᱪᱮᱫ ᱯᱷᱮᱥᱮᱞᱤᱴᱤ ᱠᱚ?
ᱵᱟ ᱵᱟ ᱟᱞᱮ ᱥᱮᱱ ᱦᱚᱸ ᱚᱱᱠᱟ ᱜᱮ ᱥᱮᱨᱢᱟ ᱫᱟᱜ ᱡᱟᱹᱲᱤ ᱩᱯᱚᱨ ᱱᱤᱨᱵᱷᱚᱨ ᱠᱟᱛᱮᱫ ᱜᱮᱞᱮ ᱪᱟᱥ ᱛᱟᱦᱮᱱᱟ ᱟᱫᱚ ᱚᱱᱟ ᱦᱩᱲᱩ ᱵᱮᱜᱚᱨ ᱟᱨ ᱪᱮᱫ ᱠᱚᱯᱮ ᱪᱟᱥ ᱛᱟᱦᱮᱱᱟ ᱚᱱᱠᱟ ᱥᱟᱠ ᱥᱚᱵᱽᱡᱤ ᱠᱚ ᱚᱱᱠᱟ ᱵᱟᱯᱮ ᱪᱟᱥ ᱛᱟᱦᱮᱱᱟ?
ᱥᱟᱠ ᱥᱚᱵᱽᱡᱤ ᱢᱟᱛᱚ ᱚᱱᱠᱟ ᱫᱚ ᱢᱟᱱᱮ ᱯᱩᱨᱟᱹ ᱯᱩᱨᱤ ᱫᱚ ᱵᱟᱞᱮ ᱪᱟᱥ ᱜᱮᱭᱟ ᱵᱟᱲᱜᱮ ᱠᱚᱨᱮ ᱪᱟᱥ ᱵᱟᱲᱟ ᱦᱩᱭᱩᱜ ᱛᱟᱦᱮᱱᱟ ᱢᱟᱱᱮ ᱡᱚᱢ ᱞᱟᱹᱜᱤᱫ ᱜᱮ, ᱡᱮ ᱚᱱᱠᱟ ᱯᱩᱨᱟᱹ ᱞᱟᱹᱴᱩ ᱡᱚᱢᱤ ᱡᱟᱭᱜᱟ ᱨᱮ ᱪᱟᱥ ᱠᱟᱛᱮ ᱟᱠᱷᱨᱤᱧ ᱵᱟᱲᱟ ᱚᱱᱠᱟ ᱫᱚ ᱵᱟᱝ ᱦᱩᱭᱩᱜ ᱛᱟᱦᱮᱸᱱᱟ᱾ ᱱᱚᱨᱢᱮᱞᱤ ᱚᱲᱟᱜ ᱡᱚᱢ ᱞᱟᱹᱜᱤᱜ ᱜᱮᱞᱮ ᱪᱟᱥ ᱠᱟᱛᱮᱫ ᱡᱚᱢ ᱛᱟᱦᱮᱱᱟ᱾
ᱴᱷᱤᱠ᱾
ᱟᱯᱮ ᱠᱚ ᱥᱮᱱ ᱫᱚ ᱵᱟᱹᱲᱛᱤ ᱜᱮ ᱵᱟᱲᱟᱜ
ᱵᱟᱝ ᱵᱟᱝ ᱟᱞᱮ ᱥᱮᱱ ᱦᱚᱸ ᱤᱱᱠᱟᱹ ᱜᱮ ᱟᱞᱮ ᱦᱚᱸ ᱚᱱᱠᱟ ᱚᱲᱟᱜ ᱨᱮ ᱡᱚᱢ ᱵᱟᱲᱟ ᱞᱟᱹᱜᱤᱫ ᱥᱟᱠ ᱥᱚᱵᱽᱡᱤ ᱠᱚᱫᱚᱞᱮ ᱪᱟᱥ ᱛᱟᱦᱮᱸᱜ ᱟᱫᱚ ᱟᱠᱨᱤ ᱵᱟᱡᱟᱨ ᱠᱚᱨᱮ ᱟᱠᱷᱨᱤᱧ ᱞᱮᱠᱟ ᱫᱚ ᱵᱟᱝᱜᱮ ᱟᱨ ᱵᱮᱵᱽᱥᱟ ᱞᱮᱠᱟ ᱦᱚᱸ ᱵᱟᱝ᱾ ᱟᱫᱚ ᱛᱟᱦᱚᱞᱮ ᱦᱚᱸᱜᱼᱚᱭ ᱩᱛᱩ ᱵᱩᱞᱩᱝ ᱠᱚᱯᱮ ᱪᱟᱥ ᱚ ᱤᱭᱟᱹ ᱡᱟᱦᱟᱸ ᱚᱱᱟ ᱥᱟᱠ ᱥᱚᱵᱽᱡᱤ ᱠᱚᱯᱮ ᱪᱟᱥᱮᱫ ᱫᱚ ᱚᱱᱟ ᱫᱚ ᱚᱠᱟ ᱨᱮᱱᱟᱜ ᱫᱟᱜ ᱠᱚᱯᱮ ᱵᱮᱣᱦᱟᱨ ᱛᱟᱦᱮᱱᱟ?
ᱚᱱᱟ ᱠᱚᱫᱚ ᱢᱮᱯᱥᱤᱢᱟᱢ ᱜᱟᱹᱰᱤᱭᱟ ᱨᱮᱭᱟᱜ ᱜᱮᱞᱮ ᱵᱮᱵᱚ ᱛᱟᱦᱮᱱᱟ ᱟᱨ
ᱚ ᱚ ᱚ᱾
ᱫᱟᱜ ᱡᱟᱹᱲᱤ ᱟᱨ ᱜᱟᱹᱰᱤᱭᱟᱹ ᱠᱚᱨᱮᱱᱟᱜ ᱜᱟᱹᱰᱤᱭᱟᱹ ᱟᱲᱮ ᱯᱟᱥᱮ ᱠᱚᱨᱮᱞᱮ ᱪᱟᱥ ᱛᱟᱦᱮᱱᱟ ᱵᱟᱠᱷᱟᱱ ᱫᱚ ᱢᱟᱱᱮ ᱫᱩᱞ ᱵᱟᱲᱟ ᱠᱚᱛᱮᱜᱮ ᱚᱱᱟ ᱠᱚᱫᱚ ᱢᱟᱱᱮ ᱰᱷᱮᱨ ᱫᱚ ᱵᱟᱝ ᱪᱟᱥ ᱦᱩᱭᱩᱜ ᱛᱟᱦᱮᱱᱟ ᱥᱮ ᱟᱫᱚ ᱩᱱᱟᱹᱜ ᱜᱟᱱ ᱫᱚ ᱚᱱᱠᱟ ᱫᱩᱞ ᱫᱩᱞ ᱫᱟᱜ ᱠᱚᱛᱮ ᱜᱮᱞᱮ ᱦᱟᱨᱟ ᱵᱩᱨᱩᱭ ᱛᱟᱦᱮᱱ᱾
ᱟᱪᱪᱷᱟ ᱟᱪᱪᱷᱟ ᱟᱪᱪᱷᱟ ᱟᱪᱪᱷᱟ᱾
ᱚᱱᱮ ᱚᱱᱠᱟ ᱵᱮᱞᱟᱨ᱾
ᱟᱫᱚ ᱠᱷᱟᱱ ᱢᱟ ᱟᱯᱮ ᱢᱟ ᱛᱟᱦᱚᱞᱮ ᱱᱚᱝᱠᱟ ᱪᱟᱥ ᱫᱚ ᱦᱩᱲᱩ ᱫᱚ ᱪᱮᱫ ᱠᱚ ᱦᱩᱲᱩ ᱠᱚᱯᱮ ᱪᱟᱥ ᱛᱟᱦᱮᱱᱟ?
ᱦᱳᱲᱳ ᱪᱟᱥ ᱫᱚ ᱱᱚᱝᱠᱟ ᱡᱷᱚᱛᱚ ᱠᱤᱪᱷᱩ ᱜᱮ
ᱦᱮᱸ ᱟᱫᱚ ᱚᱱᱟ ᱪᱮᱫ ᱦᱮᱸ ᱥᱚᱨᱱᱚ, ᱞᱚᱞᱟᱴ ᱚᱱᱮ ᱚ ᱪᱮᱫ ᱠᱚ ᱦᱩᱲᱩ ᱠᱚᱯᱮ ᱪᱟᱥ ᱛᱟᱦᱮᱱᱟ ᱚᱱᱠᱟ?
ᱥᱚᱨᱱᱚ, ᱞᱚᱞᱟᱴ, ᱥᱩᱯᱟᱨ ᱥᱚᱱᱟᱞᱤ ᱥᱩᱯᱟᱨ ᱱᱮᱛᱟᱨ ᱪᱮᱫ ᱞᱮᱠᱟ ᱵᱟᱝ ᱩᱰᱩᱠ ᱟᱠᱟᱱᱟ ᱦᱳᱲᱳ ᱠᱚ᱾ ᱚᱱᱠᱟ ᱢᱟᱱᱮ ᱥᱟᱱᱟᱢᱟᱜ ᱞᱮᱠᱟᱱᱟᱜ ᱜᱮ, ᱦᱮᱸ ᱚᱱᱮ ᱚᱱᱠᱟ
ᱚ᱾
ᱪᱟᱥ ᱵᱟᱲᱟᱭ ᱛᱟᱦᱮᱱ ᱜᱮᱭᱟ ᱞᱮ ᱢᱟᱱᱮ ᱞᱟᱹᱴᱩ ᱵᱟᱲᱜᱮ ᱠᱚᱨᱮ ᱫᱚ ᱛᱩᱲᱤ ᱠᱚ᱾ ᱚᱱᱠᱟ ᱥᱤᱡᱤᱱ ᱨᱮ, ᱥᱩᱱᱩᱢ ᱵᱟᱲᱟ ᱦᱳᱭᱳᱜ ᱛᱟᱸᱦᱮᱱ ᱜᱮᱭᱟ᱾
ᱦᱩᱸ ᱦᱩᱸ ᱦᱩᱸ ᱦᱩᱸ᱾
ᱚᱱᱮ ᱚᱱᱠᱟ ᱵᱮᱯᱟᱨ᱾
ᱦᱳᱭ ᱦᱟᱸᱜ ᱟᱞᱮ ᱠᱚᱦᱚᱸ ᱚᱱᱠᱟ ᱫᱚ ᱪᱟᱥ ᱫᱚᱞᱮ ᱪᱟᱥ ᱛᱟᱦᱮᱱ ᱜᱮᱭᱟ ᱜᱚᱢ ᱮᱢᱟᱱ ᱠᱚ᱾ ᱛᱩᱲᱤ ᱠᱚᱦᱚᱸ ᱟᱞᱮ ᱦᱚᱸ ᱞᱮ ᱪᱟᱥ ᱛᱟᱦᱮᱱ ᱜᱮᱭᱟ ᱪᱟᱥ ᱫᱚ᱾ ᱟᱫᱚ ᱛᱩᱲᱤ ᱪᱟᱥ ᱠᱚᱛᱛᱮ ᱜᱮᱞᱮ ᱛᱚ ᱟᱹᱰᱤ ᱡᱟᱹᱥᱛᱤ ᱫᱟᱜ ᱠᱚ ᱞᱟᱹᱠᱛᱤ-ᱟ ᱥᱮ᱾
ᱦᱮᱸ ᱦᱮᱸ᱾
ᱦᱮᱸ ᱟᱫᱚ ᱚᱝᱠᱟ ᱫᱟᱜ ᱠᱚᱨᱮᱱᱟᱜ ᱵᱮᱵᱚᱥᱛᱟ ᱦᱚᱸ ᱵᱟᱹᱱᱩᱜ ᱠᱟᱫᱟ ᱛᱟᱦᱚᱞᱮ ᱠᱷᱟᱱ ᱫᱚ ᱚᱱᱠᱟ ᱦᱟᱸᱜ ᱠᱚᱢ ᱩᱰᱟᱹᱝ ᱡᱟᱦᱟᱸ ᱛᱤᱱᱟᱹᱜ ᱜᱟᱱ ᱫᱚᱞᱮ ᱚᱱᱠᱟᱞᱮ ᱪᱟᱥ ᱛᱟᱸᱦᱮᱱᱟ,
ᱟᱪᱪᱷᱟ᱾
ᱩᱸ ᱛᱟᱞᱦᱮ ᱵᱚᱭᱦᱟ ᱟᱯᱮ ᱥᱮᱱ ᱫᱚ ᱮᱸ ᱡᱟᱦᱟᱸ ᱪᱟᱥ ᱵᱟᱵᱚᱫ ᱟᱵᱚ ᱫᱚ ᱥᱤ ᱚᱠᱛᱚ ᱱᱟᱦᱮᱞ ᱥᱮ ᱚᱱᱠᱟ ᱡᱟᱦᱟᱸ ᱟᱫᱷᱩᱱᱤᱠ ᱡᱚᱱᱛᱨᱚ ᱠᱚᱣᱮᱛ ᱡᱟᱦᱟᱸ ᱦᱩᱭ ᱠᱟᱱᱟ ᱚᱱᱟ ᱠᱚᱛᱮ ᱯᱮ ᱪᱟᱥ ᱛᱟᱸᱦᱮᱱᱟ?
ᱦᱮᱸ ᱢᱟᱱᱮᱜ ᱩᱸᱜ ᱟᱞᱮ ᱱᱚᱶᱟ ᱰᱟᱝᱨᱤ ᱠᱚᱛᱮ ᱦᱚᱸ ᱥᱤ ᱦᱳᱭᱳᱜ ᱜᱮᱭᱟ ᱟᱨ ᱡᱟ ᱡᱚᱠᱷᱚᱱ ᱞᱟᱹᱴᱩ ᱞᱟᱹᱴᱩ ᱠᱷᱮᱛ ᱠᱚ ᱢᱟᱱᱮ ᱩᱱ ᱥᱩᱢᱟᱹᱭ ᱫᱚ ᱚᱱᱟ ᱟᱫᱷᱩᱱᱤᱠ ᱡᱚᱱᱛᱨᱚ ᱴᱟᱠᱴᱟᱨ ᱯᱷᱟᱠᱴᱟᱨ ᱠᱚᱛᱮ ᱞᱮ
ᱟᱪᱪᱷᱟ ᱟᱪᱪᱷᱟ ᱟᱪᱷᱟ᱾
ᱠᱟᱹᱰᱤ ᱢᱟᱹᱰᱤ ᱠᱚᱫᱚ ᱱᱚᱣᱟ ᱰᱟᱝᱨᱤ ᱛᱮᱜᱮ ᱰᱟᱝᱨᱤ ᱠᱟᱸᱰᱟ ᱛᱮ ᱜᱚᱛᱮᱞᱮ ᱪᱤ ᱥᱤ ᱠᱚᱣᱟ᱾
ᱩᱸ ᱛᱟᱦᱚᱞᱮ ᱟᱯᱮ ᱥᱮᱱ ᱫᱚ ᱮᱠᱷᱚᱱ ᱦᱚᱸ ᱱᱟᱦᱮᱞ ᱠᱚᱨᱮᱱᱟᱜ ᱪᱚᱞ ᱫᱚ ᱢᱮᱱᱟᱜ ᱜᱮᱭᱟ ᱦᱮᱸ ᱵᱟᱝ?
ᱦᱮᱸ ᱱᱟᱦᱮᱞ ᱠᱚᱨᱮᱱᱟᱜ ᱪᱚᱞ ᱫᱚ ᱢᱮᱱᱟᱜ ᱜᱮᱭᱟ, ᱚᱱᱠᱟ ᱡᱮ ᱢᱮᱱᱛᱮ ᱯᱩᱨᱟᱹ ᱟᱫᱷᱩᱱᱤᱠ ᱚᱱᱠᱟ ᱫᱚ ᱵᱟᱝ ᱠᱟᱱᱟ ᱟᱯᱮ ᱥᱮᱱ ᱫᱚ ᱚᱠᱟ ᱞᱮᱠᱟ?
ᱦᱮᱸ ᱟᱞᱮ ᱥᱮᱫ ᱦᱚᱸ ᱤᱱᱠᱟᱹᱜᱮ ᱟᱫᱚ ᱱᱟᱦᱮᱞ ᱠᱚᱨᱮᱱᱟᱜ ᱪᱚᱞ ᱫᱚ ᱮᱠᱟᱞ ᱟᱹᱰᱤ ᱠᱚᱢ ᱜᱮ ᱦᱟᱸᱜ ᱚᱱᱟ ᱡᱟᱹᱥᱛᱤ ᱠᱟᱭᱛᱮ ᱚᱱᱟ ᱮᱠᱷᱚᱱ ᱢᱟ ᱫᱟᱜ ᱡᱟᱹᱲᱤ ᱠᱚ ᱴᱷᱤᱠ ᱢᱚᱛᱚ ᱵᱟᱝ ᱦᱩᱭᱩᱜ ᱠᱟᱱᱟ ᱛᱟᱦᱚᱞᱮ ᱠᱷᱟᱱ ᱫᱚ ᱠᱚᱢ ᱚᱠᱛᱚ ᱨᱮᱜᱮ ᱞᱚᱥᱚᱫ ᱵᱟᱲᱟ ᱠᱚ ᱦᱩᱭᱩᱜ ᱠᱟᱱᱟ ᱛᱟᱦᱚᱞᱮ ᱠᱷᱟᱱ ᱢᱟ ᱱᱟᱦᱮᱞ ᱠᱚᱛᱮ ᱢᱟ ᱟᱢᱫᱟ ᱚᱠᱛᱚ ᱠᱚ ᱞᱟᱜᱟᱜ-ᱟ, ᱛᱟᱞᱦᱮ ᱠᱷᱟᱱ ᱮᱠᱷᱚᱱ ᱡᱟᱦᱟᱸ ᱟᱫᱷᱩᱱᱤᱠ ᱡᱚᱱᱛᱨᱚ ᱯᱟ ᱛᱮᱠᱚ ᱦᱩᱭ ᱠᱟᱱᱟ ᱴᱟᱠᱴᱟᱨ ᱮᱢᱟᱱ ᱠᱚ ᱚᱱᱟ ᱠᱚᱛᱮ ᱜᱮᱞᱮ ᱥᱤ ᱵᱟᱲᱟᱭ ᱛᱟᱸᱦᱮᱱᱟ᱾ ᱟᱨ ᱱᱚᱝᱟ ᱡᱟᱦᱟᱸ ᱠᱚᱨᱮ ᱠᱟᱹᱴᱤᱡ ᱧᱚᱜ ᱠᱷᱮᱛ ᱠᱚᱫᱚ ᱚᱱᱟ ᱠᱚᱫᱚ ᱱᱟᱦᱮᱞ ᱠᱚᱛᱮ ᱞᱮ ᱥᱤᱭᱟ᱾
ᱦᱩᱸ ᱦᱮᱸ ᱟᱫᱚ ᱴᱟᱠᱴᱟᱨ ᱠᱚᱛᱮ ᱫᱚ ᱢᱟᱱᱮ ᱞᱚᱥᱚᱜ ᱠᱳᱢ ᱢᱟᱱᱮ ᱵᱷᱟᱹᱜᱤ ᱜᱟᱱᱚᱜᱼᱟ ᱢᱤᱫ ᱫᱷᱟᱣ ᱨᱤᱜᱮ ᱱᱚᱣᱟ ᱱᱟᱦᱮᱞ ᱠᱚᱛᱮ ᱫᱚ ᱵᱟᱨ ᱯᱮ ᱫᱷᱟᱣ ᱥᱤ ᱞᱟᱜᱟᱜᱼᱟ ᱥᱮ?
ᱦᱳᱭ ᱦᱳᱭ ᱦᱳᱭ ᱴᱷᱤᱠ ᱴᱷᱤᱠ ᱟᱫᱚ ᱦᱚᱸᱜᱼᱚᱭ ᱡᱮ ᱦᱮᱸ ᱟᱫᱚ ᱱᱟᱦᱮᱞ ᱛᱮ ᱥᱤ ᱫᱚᱵᱩᱱ ᱟᱯᱮ ᱫᱚᱯᱮ ᱥᱤᱭᱟ ᱞᱟᱦ ᱱᱟᱦᱮᱞ ᱛᱮ ᱟᱫᱚ ᱚᱱᱟᱦᱟᱸᱜ ᱠᱷᱮᱛ ᱵᱚᱱ ᱞᱚᱥᱚᱫ ᱫᱟ ᱥᱮ ᱟᱫᱚ ᱚᱱᱟ ᱫᱚ ᱟᱯᱮ ᱫᱚ ᱛᱤᱱᱟᱹᱜ ᱫᱷᱟᱣ ᱯᱮ ᱥᱤᱭᱟ?
ᱢᱚᱴᱟ ᱢᱩᱴᱤ ᱯᱩᱭᱞᱟᱹ ᱫᱟᱣ ᱫᱚ ᱯᱟᱲᱟᱜ ᱠᱮᱫ ᱜᱮᱞᱮ ᱛᱟᱯᱚᱨᱮ ᱛᱟᱯᱚᱨᱮᱞᱮ ᱯᱟᱲᱟᱜ ᱠᱟᱛᱮ ᱞᱚᱥᱚᱫ ᱟᱞᱮ ᱵᱟᱨ ᱫᱷᱟᱣ ᱜᱟᱱ ᱞᱮ ᱟᱫᱚ ᱥᱤ ᱫᱚ ᱟ ᱛᱟᱯᱚᱨᱮ
ᱟᱫᱚ ᱱᱟᱦᱮᱞ ᱠᱚᱛᱮ ᱮᱸ ᱞᱟᱹᱭ ᱵᱤᱱ ᱢᱟ᱾
ᱢᱟᱱᱮ ᱵᱟᱨ ᱫᱷᱟᱣ ᱥᱤ ᱠᱟᱛᱮᱜ ᱟᱨᱚ ᱥᱤᱭᱟᱜ ᱜᱮᱭᱟᱞᱮ ᱡᱮ ᱢᱮᱱᱛᱮ ᱵᱷᱟᱹᱜᱤ ᱵᱷᱟᱹᱜᱤ ᱵᱷᱟᱵᱛᱮ ᱡᱟᱛᱮ ᱨᱚᱦᱚᱭ ᱜᱟᱱᱚᱜ ᱠᱟ ᱢᱤᱫ ᱫᱷᱟᱣ ᱠᱚ ᱞᱚᱥᱚ ᱵᱟᱥ ᱚᱱᱠᱟ ᱠᱟᱛᱮ ᱜᱮᱞᱮ ᱨᱚᱦᱚᱭ
ᱦᱳᱭ ᱦᱳᱭ ᱦᱮᱸ ᱟᱞᱮ ᱫᱚ ᱚᱱᱠᱟ ᱡᱩᱫᱤ ᱱᱟᱦᱮᱞ ᱠᱚᱛᱮ ᱞᱮ ᱥᱤᱭᱟ ᱛᱟᱦᱞᱮ ᱠᱷᱟᱱ ᱫᱚ ᱦᱟᱸᱜ ᱟᱞᱮ ᱫᱚ ᱯᱮ ᱫᱷᱟᱣ ᱞᱮ ᱠᱚᱨᱟᱣ ᱛᱟᱸᱦᱮᱱ ᱢᱤᱫ ᱫᱷᱟᱣ ᱚᱱᱟ ᱯᱟᱲᱟᱜ ᱟᱞᱮ ᱛᱟᱨᱯᱚᱨ ᱡᱟᱵᱚᱴ ᱛᱟᱨᱯᱚᱨᱮ ᱦᱟᱸᱜ ᱞᱚᱥᱚᱫ ᱟᱨ ᱛᱟᱨᱯᱚᱨᱮ ᱢᱟ ᱢᱮᱱᱟᱜ ᱜᱮ ᱟᱬᱜᱚᱢ ᱛᱟᱨᱯᱚᱨᱮ ᱟᱫᱚ ᱦᱟᱸᱜ ᱚᱱᱟ ᱠᱚ ᱯᱩᱨᱟᱹᱣ ᱵᱟᱲᱟ ᱞᱮᱱᱠᱟᱱᱡ ᱫᱚ ᱟᱫᱚ ᱦᱟᱸᱜ ᱚᱱᱮ ᱦᱩᱲᱩ ᱠᱚ ᱨᱚᱦᱚᱭ ᱦᱩᱭᱩᱜᱼᱟ ᱟᱫᱚ᱾ ᱩᱸ ᱴᱷᱤᱠ ᱴᱷᱤᱠ ᱟᱫᱚ ᱵᱚᱭᱦᱟ ᱟᱯᱮ ᱦᱮᱸ ᱟ ᱦᱩᱸ ᱞᱟ. ᱭ ᱢᱮ ᱵᱳᱭᱦᱟ᱾
ᱦᱩᱸᱢ ᱞᱟ. ᱭ ᱢᱮ ᱢᱟ ᱟᱢ ᱞᱟ
ᱦᱮᱸ ᱢᱮᱱᱫᱤᱧ ᱡᱮ ᱦᱮᱸ ᱢᱮᱱᱫᱟᱹᱧ ᱡᱮ ᱟᱯᱮᱥᱮᱱ ᱫᱚ ᱪᱟᱥ ᱠᱚ ᱵᱷᱟᱜᱮ ᱠᱟ ᱦᱩᱭᱩᱜ ᱢᱟᱱᱮ ᱡᱟᱜᱮ ᱦᱩᱭᱩᱜ ᱞᱟᱹᱜᱤᱫ ᱛᱮ ᱟᱯᱮ ᱚᱱᱠᱟ ᱪᱮᱫ ᱠᱚ ᱨᱟᱱ ᱠᱚ ᱥᱮ ᱥᱟᱨ ᱠᱚᱯᱮ ᱵᱮᱣᱦᱟᱨ ᱱᱟ?
ᱦᱮᱸ ᱥᱟᱨ ᱫᱚ ᱥᱚᱢᱚᱭ ᱨᱮ ᱵᱮᱵᱚᱦᱟᱨ ᱦᱩᱭᱩᱜ ᱛᱟᱦᱮᱱ ᱜᱮᱭᱟ᱾ ᱤᱭᱩᱨᱤᱭᱟ ᱛᱟᱯᱚᱨᱮ ᱡᱟᱦᱟ ᱠᱚ ᱢᱟᱱᱮ ᱪᱟᱞᱛᱤ ᱥᱟᱨ ᱢᱮᱱᱟᱜ-ᱟ ᱮᱠᱷᱚᱱ᱾ ᱚᱱᱟ ᱠᱚᱫᱚ ᱞᱮ ᱢᱟᱱᱮ ᱵᱮᱵᱚᱦᱟᱨ ᱦᱩᱭᱩᱜ ᱛᱟᱦᱮᱱ ᱜᱮᱭᱟ ᱵᱩᱡᱷᱟᱹᱣ ᱥᱮ ᱟᱨ ᱪᱟᱥ ᱠᱟᱹᱢᱤ ᱞᱟᱹᱜᱤᱫ ᱫᱚ ᱢᱟᱱᱮ ᱥᱚᱵ ᱠᱤᱪᱷᱩ ᱜᱮᱞᱮ ᱠᱚᱨᱟᱣ ᱛᱟᱦᱮᱸᱱᱟ ᱛᱟᱨᱯᱚᱨᱮ ᱦᱮᱬᱦᱮᱫ ᱛᱮᱬᱦᱮᱫ ᱡᱚᱠᱷᱚᱱ ᱦᱩᱲᱩ ᱠᱩ ᱦᱟᱨᱟᱜ-ᱟ᱾ ᱠᱚᱨᱟᱣ ᱵᱟᱲᱟᱭ ᱛᱟᱦᱮᱱ ᱜᱮᱞᱮ᱾ ᱟᱯᱮ ᱠᱚ ᱥᱮᱫ ᱫᱚ ᱪᱮᱫ ᱞᱮᱠᱟ?
ᱦᱩᱸ᱾ ᱮᱠᱷᱟᱱ ᱢᱟ ᱡᱚᱭᱵᱳ ᱥᱟᱨ ᱢᱟ ᱮᱠᱷᱟᱱ ᱮᱠᱟᱞ ᱮᱠᱟᱞᱜᱮ ᱵᱟᱝᱜᱮ ᱧᱮᱞᱚᱜ ᱠᱟᱱᱟ ᱰᱟᱝᱨᱤ ᱢᱤᱦᱩᱸ ᱠᱚᱦᱚᱸ ᱠᱚ ᱮᱠᱷᱚᱱ ᱢᱟ ᱟᱹᱛᱩ ᱚᱲᱟᱜ ᱠᱚᱨᱮ ᱦᱚᱸ ᱡᱟᱹᱥᱛᱤ ᱵᱟᱠᱚ ᱫᱚᱦᱚᱭᱮᱫ ᱠᱚᱣᱟ ᱛᱟᱦᱚᱞᱮ ᱠᱷᱟᱱ ᱢᱟ ᱡᱳᱣᱵᱳ ᱥᱟᱨ ᱢᱟ ᱵᱟᱝ ᱧᱟᱢᱚᱜ ᱠᱟᱱᱟ ᱟᱫᱚ ᱠᱷᱚᱱ ᱡᱟᱦᱟᱸ ᱨᱟᱥᱟᱭᱚᱱᱤᱠ ᱥᱟᱨ ᱠᱚ ᱡᱟᱦᱟᱸ ᱦᱮᱡ ᱟᱠᱟᱱᱟ ᱚᱱᱠᱟᱱ ᱠᱚ ᱠᱤᱨᱤᱧᱛᱮ ᱧᱟᱢᱚᱜ ᱠᱟᱱᱟ ᱟᱨ ᱞᱟᱜᱟᱣᱟᱜᱼᱟ᱾
ᱟᱫᱚ ᱠᱷᱟᱱ ᱫᱚ ᱦᱚᱸᱜᱼᱚᱭ ᱡᱮ ᱟᱫᱚ ᱟᱯᱮ ᱯᱮ ᱪᱟᱥ ᱫᱚ ᱦᱩᱲᱩ ᱠᱚ᱾ ᱟᱫᱚ ᱦᱚᱸᱜᱼᱚᱭ ᱚᱱᱟ ᱤᱭᱟᱹ ᱛᱤᱡᱩ ᱮᱢᱟᱱ ᱠᱚ ᱵᱟᱝᱠᱚ ᱞᱟᱜᱟᱜ ᱛᱟᱦᱮᱱᱟ ᱟᱯᱮᱥᱮᱱ?
ᱦᱮᱸ ᱞᱟᱜᱟᱣ ᱫᱚᱠᱚ ᱞᱟᱜᱟᱜ ᱜᱮᱭᱟ᱾ ᱟᱫᱚ ᱚᱱᱠᱟ ᱨᱟᱱ ᱠᱚᱞᱮ ᱮᱥ ᱯᱲᱮ ᱵᱟᱲᱟ ᱛᱟᱦᱮᱱ ᱜᱮᱭᱟ ᱟᱫᱚ
ᱩᱸ ᱟᱪᱪᱷᱟ ᱟᱪᱪᱷᱟ᱾
ᱟᱫᱚ ᱚᱱᱟ ᱡᱟᱦᱟᱸ ᱵᱟᱲᱜᱤ ᱨᱮ ᱡᱟᱦᱟᱸ ᱪᱤᱜ ᱠᱚ ᱢᱮᱛᱟᱜᱟ ᱱᱚᱣᱟ ᱩᱛᱩ ᱠᱚ ᱨᱚᱦᱚᱭ ᱦᱩᱭᱩᱜ-ᱟ ᱚᱱᱟ ᱨᱮᱜᱮ ᱵᱟᱹᱲᱛᱤ ᱠᱟᱭ ᱛᱮᱫᱚ ᱛᱤᱡᱩ ᱠᱚᱫᱚ ᱠᱚ ᱞᱟᱜᱟᱜ-ᱟ ᱥᱮ᱾ ᱦᱩᱲᱳ ᱨᱮᱦᱚᱸ ᱠᱚ ᱞᱟᱜᱟᱜ ᱛᱟᱦᱮᱱ ᱜᱮᱭᱟ ᱢᱮᱱᱠᱷᱟᱱ ᱚᱱᱟ ᱠᱚᱨᱮ ᱫᱚ ᱡᱟᱦᱟᱸ ᱡᱚᱢ ᱡᱤᱱᱤᱥ ᱚᱱᱟ ᱡᱟᱦᱟᱸ ᱩᱛᱩ ᱠᱚ ᱚᱱᱟ ᱠᱚᱨᱮᱜᱮ ᱥᱯᱨᱮ ᱵᱟᱲᱟᱣᱟᱜ ᱛᱟᱦᱮᱱᱟ ᱟᱨ ᱦᱩᱲᱩ ᱨᱮᱫᱚ ᱩᱱᱟᱹᱜ ᱞᱟᱹᱴᱩ ᱠᱷᱮᱛ ᱫᱚ ᱚᱱᱠᱟ ᱫᱚ ᱵᱟᱢ ᱮᱥᱯᱨᱮ ᱫᱟᱲᱮᱭᱟᱜ-ᱟ ᱥᱮ ᱟᱫᱚ ᱚᱱᱟ ᱠᱚᱫᱚ ᱥᱟᱨᱢᱟᱨ ᱛᱮᱜᱮ ᱮᱢ ᱦᱩᱭᱩᱜ ᱛᱟᱦᱮᱱᱟ᱾ ᱚᱱᱟ ᱛᱟᱭᱚᱢ
ᱟᱪᱪᱷᱟ ᱟᱪᱪᱷᱟ ᱟᱪᱪᱷᱟ᱾ ᱛᱟᱦᱚᱞᱮ ᱵᱚᱭᱦᱟ ᱟᱫᱚ ᱦᱚᱜᱼᱚᱭ ᱡᱮ ᱪᱟᱥ ᱞᱟᱹᱜᱤᱫ ᱛᱮ ᱯᱟᱹᱦᱤᱞ ᱚᱠᱛᱚ ᱢᱟ ᱟᱹᱰᱤ ᱡᱟᱹᱥᱛᱤ ᱵᱟ-ᱰᱟᱺᱝᱨᱟ ᱠᱟᱛᱮᱫ ᱜᱮᱠᱚ ᱱᱟᱦᱮ ᱤᱭᱟᱹ ᱱᱟᱦᱮᱞ᱾ ᱠᱚ ᱚᱨ ᱦᱚᱪᱚᱭᱮᱫ ᱠᱚ ᱛᱟᱦᱮᱸᱫ, ᱟᱫᱚ ᱮᱠᱷᱚᱱ ᱢᱟ ᱱᱟᱦᱮᱞ ᱠᱚᱨᱮᱱᱟᱜ ᱪᱚᱞ ᱠᱚᱢᱟ ᱡᱟᱹᱥ ᱛᱤ ᱵᱟᱝ ᱧᱮᱞᱚᱜ ᱠᱟᱱᱟ᱾ ᱛᱟᱦᱚᱞᱮ ᱠᱷᱟᱱ ᱫᱚ ᱟᱯᱮ ᱟᱛᱩ ᱚᱲᱟᱜ ᱠᱚᱨᱮ ᱫᱚ ᱚᱱᱠᱟ ᱮᱸᱫ ᱪᱟᱥ ᱞᱟᱹᱜᱤᱫ ᱛᱮ ᱚᱱᱠᱟ ᱩᱸ ᱰᱟᱝᱨᱟ ᱠᱚᱫᱚ ᱢᱮᱱᱟᱜ ᱠᱚᱣᱟ ᱥᱮ ᱵᱟᱝ?
ᱦᱮᱸ ᱚᱱᱠᱟ ᱫᱚ ᱵᱟᱝ ᱡᱮ ᱢᱮᱱᱛᱮ ᱮᱠᱟᱞ ᱜᱮ ᱪᱟᱵᱟᱣ ᱠᱟᱱᱟ᱾ ᱢᱮᱱᱟᱜ ᱫᱚ ᱢᱮᱱᱟᱜ ᱠᱚᱜᱮᱭᱟ, ᱢᱮᱱᱠᱷᱟᱱ ᱞᱟᱦᱟ ᱛᱮᱫᱚ ᱢᱟᱱᱮ ᱢᱤᱫᱴᱟᱝ
ᱚᱲᱟᱜ ᱨᱮ ᱨᱤ ᱢᱮᱨᱚᱢ ᱠᱚ ᱛᱟᱦᱮᱱ ᱠᱟᱱ ᱛᱟᱦᱮᱱᱟ ᱠᱤᱢᱵᱟ ᱠᱟᱰᱟ ᱦᱚᱸᱠᱚ ᱛᱟᱦᱮᱱ ᱠᱟᱱ ᱛᱟᱦᱮᱱᱟ᱾ ᱮᱵᱟᱨᱮ ᱱᱮᱛᱟᱨ ᱫᱚ ᱱᱚᱝᱠᱟᱣ ᱠᱟᱱᱟ ᱡᱮ ᱢᱮᱠᱥᱤ ᱮᱸ ᱡᱟᱦᱟᱸ ᱱᱟᱦᱮᱞ ᱠᱚ ᱥᱤᱭᱮᱫᱟ ᱚᱱᱟ ᱫᱚ ᱢᱟᱱᱮ ᱢᱤᱫ ᱡᱚᱲᱟ ᱠᱟᱛᱮᱜ ᱜᱮᱠᱚ ᱛᱟᱦᱮᱱ ᱠᱟᱱᱟ ᱚᱲᱟᱜ ᱠᱚᱨᱮ ᱫᱚ ᱢᱟᱱᱮ ᱮᱠᱟᱞ ᱜᱮ ᱵᱟᱹᱱᱩᱜ ᱠᱚᱣᱟ ᱚᱱᱠᱟ ᱫᱚ ᱵᱟᱝ᱾ ᱠᱟᱱᱟ ᱢᱮᱱᱟᱜ ᱠᱚᱣᱟ ᱢᱮᱱᱠᱷᱟᱱ ᱰᱟᱺᱟᱝᱨᱤ ᱵᱟᱨᱭᱟ ᱢᱮᱱᱟᱜ ᱠᱤᱱᱟ ᱥᱤ ᱞᱮᱠᱟ ᱡᱟᱦᱟᱸᱛᱮ ᱚᱱᱮ ᱚᱱᱠᱟ ᱵᱟᱥ ᱟᱨ ᱵᱟᱠᱤ ᱵᱟᱫ ᱥᱩᱢᱟᱹᱭ ᱫᱚ ᱥᱩᱫᱷᱩ ᱴᱨᱟᱠᱴᱚᱨ ᱠᱚ ᱠᱟᱛᱮᱜ ᱜᱮᱠᱚ ᱪᱟᱥ ᱫᱟ᱾
ᱟᱪᱪᱷᱟ ᱟᱪᱪᱷᱟ ᱟᱪᱪᱷᱟ᱾
ᱚᱱᱮ ᱚᱝᱠᱟ ᱵᱮᱯᱟᱨ᱾
ᱦᱳᱭ ᱦᱳᱭ ᱦᱳᱭ᱾
ᱟᱯᱮ ᱠᱚᱨᱮ ᱫᱚ ᱪᱮᱜ ᱞᱮᱠᱟ ᱮᱠᱫᱚᱢ ᱜᱮ ᱢᱟᱱᱮ ᱵᱟᱹᱱᱩᱜ ᱠᱚ ᱞᱮᱠᱟ ᱜᱮ ᱥᱮ ᱪᱮᱫ?
ᱵᱟᱝ ᱵᱟᱝ ᱤᱱᱠᱟᱹ ᱫᱚ ᱵᱟᱝ ᱢᱮᱱᱟᱜ ᱫᱚ ᱢᱮᱱᱟᱜ ᱜᱮᱭᱟ ᱟᱫᱚ ᱟ ᱟᱞ ᱯᱟᱹᱦᱤᱞ ᱡᱟᱦᱟᱸ ᱞᱮᱠᱟ ᱰᱟᱝᱨᱟ ᱠᱩᱵᱚᱱ ᱫᱚᱦᱚᱭᱮᱜ ᱠᱚ ᱛᱟᱦᱮᱜ᱾
ᱦᱮᱸ ᱦᱮᱸ ᱦᱮᱸ᱾
ᱠᱚ ᱧᱮᱞᱚᱜᱚᱜ ᱠᱟᱱᱟ ᱟᱫᱚ ᱮᱠᱷᱚᱱ ᱫᱚ ᱦᱟᱸᱜ ᱵᱟᱹᱭ ᱵᱟᱹᱭᱛᱮ ᱟᱫᱚ ᱟᱰᱤ ᱠᱚᱢ ᱯᱚᱨᱤᱢᱟᱱ ᱛᱮ ᱢᱮᱱᱟᱜ ᱠᱟᱜ ᱠᱚᱣᱟ ᱦᱳᱭᱥᱮ ᱟᱫᱚ ᱦᱚᱜ-ᱚᱭ ᱡᱮ ᱪᱟᱥ ᱫᱚ ᱦᱟᱸᱜ ᱰᱟ ᱰᱟᱝᱨᱟ ᱠᱚ ᱵᱟᱫ ᱠᱟᱛᱮᱫ ᱟᱨ ᱟᱨ ᱚᱱᱠᱟ ᱪᱤᱞᱤ ᱡᱤᱵᱽᱼᱡᱤᱭᱟᱹᱞᱤ ᱠᱚᱵᱚᱱ ᱪᱟᱥ ᱠᱚ ᱛᱟᱦᱮᱸᱫ ᱚᱲᱟᱜ ᱠᱚᱨᱮ?
ᱡᱤᱵᱽᱼᱡᱤᱭᱟᱞᱤ ᱵᱚᱞᱛᱮ ᱫᱚ ᱥᱤᱢ ᱚᱱᱮ ᱢᱮᱨᱚᱢ ᱥᱩᱠᱨᱤ᱾ ᱩᱱᱠᱩ ᱫᱚ ᱪᱟᱥ ᱵᱟᱲᱟ ᱦᱳᱭᱳᱜ ᱛᱟᱦᱮᱱ ᱜᱮᱭᱟ ᱟᱫᱚ ᱩᱱᱠᱩ ᱦᱚᱸ ᱡᱮ ᱫᱚᱢᱮ ᱫᱚ ᱵᱟᱝ ᱚᱱᱠᱟ ᱥᱟᱢᱲᱟᱣ ᱫᱟᱲᱮ ᱞᱮᱠᱟ ᱜᱤ ᱢᱟᱱᱮ ᱠᱚᱢ ᱠᱚᱢ ᱜᱮ᱾ ᱵᱟᱨᱭᱟ ᱯᱮᱭᱟ ᱠᱟᱛᱮᱜ ᱚᱱᱮ ᱚᱱᱠᱟ ᱦᱮᱸ᱾
ᱟᱰᱤ ᱟᱰᱤ ᱵᱮᱥ᱾
ᱟᱹᱛᱩ ᱚᱲᱟᱜ ᱦᱚᱲ ᱪᱟᱥᱵᱟᱨ ᱦᱚᱲ ᱩᱱᱠᱩ ᱫᱚ ᱪᱟᱥ ᱮ ᱛᱟᱦᱮᱱ ᱜᱮ᱾
ᱦᱩᱸ ᱦᱩᱸ, ᱟᱞᱮ ᱥᱮᱱ ᱦᱚᱸ ᱟᱞᱮ ᱦᱮᱸ ᱟᱞᱮ ᱫᱚ ᱪᱟᱥ ᱫᱚᱞᱮ ᱪᱟᱥ ᱠᱚ ᱛᱟᱦᱮᱱ ᱜᱮᱭᱟ ᱡᱟᱦᱟᱸ ᱛᱤᱱᱟᱹᱜ ᱩᱰᱟᱹᱝ ᱟ ᱢᱟ ᱩᱱᱠᱩ ᱡᱟᱦᱟᱸᱭ ᱢᱮᱨᱚᱢ ᱵᱷᱤᱰᱤ ᱮᱢᱟᱱ ᱠᱚᱫᱚ ᱩᱱᱠᱩ ᱫᱚ ᱥᱟᱸᱜᱮ ᱞᱟᱹᱜᱤᱫ ᱜᱮᱛᱚ ᱵᱚᱱ ᱪᱟᱥ ᱠᱚᱣᱟ᱾ ᱟᱫᱚ ᱠᱷᱟᱱ ᱡᱟᱦᱟᱸ ᱛᱤᱱᱟᱹᱜ ᱠᱚ ᱥᱟᱸᱜᱮᱟ ᱤᱱᱟᱹᱜ ᱩᱰᱟᱹᱝ ᱠᱚᱫᱚᱞᱮ ᱪᱟᱥ ᱠᱚᱜᱮᱭᱟ ᱥᱤᱢ ᱠᱩ ᱥᱩᱠᱨᱤ ᱮᱢᱟᱱ ᱠᱩ᱾ ᱦᱮᱸᱥᱮ, ᱦᱮᱸ ᱚᱱᱮ ᱚᱱᱠᱟ ᱟᱫᱚ ᱵᱚᱭᱦᱟ ᱛᱟᱦᱚᱞᱮ ᱚᱠᱛᱚ ᱠᱚᱦᱚᱸ ᱟᱫᱚ ᱪᱟᱵᱟ ᱤᱫᱤᱜ ᱠᱟᱱᱟ᱾ ᱟᱫᱚ ᱦᱟᱸᱜ ᱡᱩᱫᱤ ᱚᱱᱠᱟ ᱯᱚᱨᱚᱵᱚᱨᱛᱤ ᱠᱟᱞᱨᱮ ᱟᱨᱚ ᱡᱩᱫᱤ ᱚᱱᱠᱟ ᱨᱚᱯᱚᱲ ᱠᱚᱨᱮᱱᱟᱜ
ᱴᱷᱤᱠ ᱟᱪᱷᱮ ᱴᱷᱤᱠ ᱟᱪᱷᱮ᱾
ᱠᱷᱟᱱ ᱛᱟᱦᱚᱞᱮ ᱨᱚᱯᱚᱲ ᱟᱫᱚ ᱛᱟᱦᱚᱞᱮ ᱦᱮᱸ ᱢᱟ ᱛᱟᱦᱚᱞᱮ ᱢᱩᱪᱟᱹᱫ ᱨᱮ ᱵᱚᱭᱦᱟ ᱢᱤᱫ ᱫᱷᱟᱣ ᱡᱚᱦᱟᱨ ᱦᱳᱭ ᱥᱮ᱾
ᱦᱮᱸ, ᱦᱮᱸ ᱢᱟ ᱡᱚᱦᱟᱨ ᱜᱮ᱾
ᱦᱳᱭ ᱦᱳᱭ ᱦᱳᱭ᱾
ᱴᱷᱤᱠ ᱟᱪᱷᱮ᱾
ᱦᱮᱸ᱾